ᱦᱮᱸ ᱜᱚᱝᱠᱮ ᱨᱚᱲ ᱠᱚ ᱵᱷᱟᱞᱤ ᱴᱷᱤᱠ ᱟᱡᱚᱢᱚᱜᱼᱠᱟᱱᱟ ᱛᱚ
ᱦᱳᱭ ᱜᱚᱝᱠᱮ ᱮᱠᱟᱞ ᱱᱟᱯᱟᱭ ᱜᱮ ᱟᱸᱡᱚᱢ ᱧᱟᱢᱚᱜ ᱠᱟᱱ ᱵᱮᱱᱟ ᱟᱨ ᱜᱚᱝᱠᱮ ᱛᱟᱦᱚᱞᱮ ᱱᱚᱣᱟ ᱧᱤᱫᱟᱹ ᱵᱮᱲᱟ ᱚᱠᱛᱚᱨᱮ ᱪᱮᱫ ᱠᱚᱵᱤᱱ ᱪᱤᱠᱟᱹᱭᱮᱫᱟ
ᱜᱚᱝᱠᱮ ᱱᱤᱛᱚᱜ ᱫᱚ ᱦᱟᱸᱜ ᱚᱱᱠᱟ ᱪᱮᱫ ᱦᱚᱸ ᱵᱟᱝᱞᱤᱧ ᱪᱤᱠᱟᱹᱭᱮᱫᱼᱟ ᱱᱚᱜᱼᱚᱭ ᱜᱮᱞᱤᱧ ᱡᱚᱢ ᱵᱟᱲᱟ ᱠᱟᱛᱮ ᱱᱚᱛᱮ ᱦᱚᱭᱚᱝ ᱥᱮᱫ ᱞᱤᱧ ᱩᱰᱩᱠ ᱟᱠᱟᱱᱟ ᱟᱨᱠᱤ
ᱟᱪᱪᱷᱟ ᱜᱚᱝᱠᱮ ᱟᱹᱰᱤ ᱱᱟᱯᱟᱭ, ᱟᱫᱚ ᱜᱚᱝᱠᱮ ᱛᱤᱦᱤᱧ ᱫᱚᱞᱟᱝ ᱨᱚᱯᱚᱲ ᱠᱮᱭᱟ ᱱᱚᱜᱼᱚᱭ ᱱᱚᱝᱠᱟ ᱟᱯᱮ ᱥᱮᱫ ᱱᱟᱦᱟᱜ ᱚᱠᱟ ᱞᱮᱠᱟᱱ ᱫᱤᱥᱚᱢ ᱠᱚ ᱢᱮᱱᱟᱜᱼᱟ ᱥᱟᱶᱛᱮ ᱟᱞᱮ ᱥᱮᱫ ᱚᱠᱟ ᱞᱮᱠᱟᱱ ᱫᱤᱥᱚᱢ ᱢᱮᱱᱟᱜᱼᱟ ᱱᱟᱦᱟᱜ ᱱᱚᱣᱟ ᱠᱚ ᱤᱫᱤ ᱠᱟᱛᱮᱜ ᱞᱟᱝ ᱨᱚᱯᱚᱲᱟ, ᱟᱫᱚ ᱜᱚᱝᱠᱮ ᱯᱳᱭᱞᱳ ᱨᱮᱜᱮ ᱟᱢᱤᱧ ᱠᱩᱞᱤ ᱢᱮᱭᱟ, ᱟᱯᱮ ᱥᱮᱫ ᱫᱚ ᱚᱠᱟ ᱞᱮᱠᱟᱱ ᱫᱤᱥᱚᱢ ᱠᱟᱱᱟ ᱵᱤᱨ ᱠᱚ ᱵᱩᱨᱩ ᱠᱚ ᱢᱮᱱᱟᱜ ᱟᱥᱮ ᱵᱟᱝ ᱜᱚᱝᱠᱮ?
ᱦᱮᱻᱻᱟᱹᱰᱤ ᱱᱟᱯᱟᱭ ᱥᱟᱛᱟᱢ ᱵᱮᱱ ᱵᱟᱪᱷᱟᱣ ᱠᱮᱫᱼᱟ ᱜᱚᱝᱠᱮ ᱟᱹᱰᱤ ᱥᱟᱨᱦᱟᱣ ᱡᱮ ᱱᱚᱜᱼᱚᱭ ᱟᱯᱮ ᱥᱮᱱᱟᱜ ᱫᱤᱥᱚᱢ ᱟᱨ ᱟᱞᱮ ᱥᱮᱱᱟᱜ ᱫᱤᱥᱚᱢ ᱚᱠᱟᱞᱮᱠᱟ ᱱᱚᱣᱟ ᱛᱟᱞᱟ ᱛᱮᱞᱟᱝ ᱨᱚᱯᱚᱲᱟ, ᱛᱚ ᱟᱵᱮᱱ ᱡᱟᱦᱟᱸ ᱵᱮᱮᱱ ᱢᱮᱱᱠᱮᱜᱼᱟ ᱵᱤᱨ ᱛᱚ ᱢᱮᱱᱟᱜ ᱜᱮᱭᱟ ᱜᱚᱝᱠᱮ ᱟᱞᱮᱥᱮᱫ ᱦᱚᱸ ᱵᱤᱨ ᱫᱚ ᱛᱚᱵᱮ ᱡᱟᱦᱟᱸ ᱞᱟᱦᱟ ᱛᱮ ᱦᱟᱸᱜ ᱥᱮᱬᱟ ᱥᱮᱬᱟ ᱵᱤᱨ ᱛᱟᱦᱮᱸ ᱠᱟᱱᱟ ᱛᱚ ᱩᱱᱟᱹᱜ ᱥᱮᱬᱟ ᱫᱚ ᱦᱟᱸᱜ ᱱᱤᱛᱚᱜ ᱫᱚ ᱵᱟᱹᱱᱩᱜᱼᱟ ᱪᱮᱫᱟᱜ ᱮᱱᱛᱮ ᱟᱵᱚ ᱢᱟᱹᱱᱢᱤ ᱵᱚᱱ ᱰᱷᱮᱨᱚᱜ ᱠᱟᱱᱛᱮ ᱟᱵᱚᱣᱟᱜ ᱛᱟᱦᱮᱱ ᱰᱮᱨᱟ ᱦᱚᱸ ᱵᱮᱱᱟᱣ ᱦᱩᱭᱩᱜ ᱠᱟᱱᱟ ᱥᱮ ᱛᱚ ᱚᱱᱟ ᱠᱷᱟᱹᱛᱤᱨ ᱛᱮ ᱫᱟᱨᱮ ᱠᱚᱫᱚ ᱠᱚ ᱢᱟᱜ ᱟᱠᱟᱫᱟ ᱥᱮ ᱱᱚᱜᱼᱚᱭ ᱡᱚᱢ ᱧᱩ ᱨᱮᱱᱟᱜ ᱪᱟᱹᱦᱤᱫᱟ ᱦᱚᱸ ᱵᱟᱹᱲᱛᱤᱜ ᱠᱟᱱᱛᱮ ᱪᱟᱥ ᱟᱵᱟᱫᱽ ᱞᱟᱹᱜᱤᱫ ᱜᱚᱰᱟ ᱠᱚᱠᱚ ᱵᱮᱱᱟᱣ ᱟᱠᱟᱫᱟ ᱦᱟᱸᱜ, ᱛᱚ ᱱᱤᱛᱚᱜ ᱫᱚ ᱦᱩᱰᱤᱧ ᱵᱤᱨ ᱜᱮ ᱢᱮᱱᱟᱜᱼᱟ ᱜᱚᱝᱠᱮ, ᱟᱨ ᱜᱚᱝᱠᱮ ᱟᱯᱮ ᱥᱮᱫ ᱫᱚ ᱛᱤᱱ ᱢᱟᱨᱟᱝ ᱢᱟᱨᱟᱝ ᱵᱤᱨ ᱢᱮᱱᱟᱜᱼᱟ
ᱦᱳᱭ ᱜᱚᱝᱠᱮ ᱟᱞᱮ ᱥᱮᱫ ᱫᱚ ᱵᱤᱨ ᱫᱚ ᱱᱟᱦᱟᱜ ᱢᱮᱱᱟᱜ ᱜᱮᱭᱟ ᱟᱹᱰᱤ ᱢᱟᱨᱟᱝ ᱢᱟᱨᱟᱝ ᱜᱮ ᱟᱨ ᱱᱚᱝᱠᱟ ᱵᱩᱨᱩ ᱫᱚ ᱱᱟᱦᱟᱜ ᱵᱟᱹᱱᱩᱟ ᱦᱮᱸ ᱟᱫᱚ ᱥᱩᱫᱩ ᱵᱤᱨ ᱥᱩᱢᱩᱝ ᱜᱤ ᱢᱮᱱᱟᱜ ᱟᱠᱟᱫᱟ ᱟᱨ ᱱᱚᱣᱟ ᱵᱤᱨ ᱨᱮ ᱱᱟᱦᱟᱜ ᱱᱚᱝᱠᱟ ᱟᱭᱢᱟ ᱞᱮᱠᱟᱱ ᱟᱞᱮ ᱥᱮᱡ ᱢᱟ ᱡᱤᱭᱟᱹᱞᱤ ᱠᱚ ᱢᱮᱱᱟᱜ ᱠᱚᱣᱟ ᱠᱟᱹᱴᱤᱡ ᱡᱤᱭᱟᱹᱞᱤ ᱠᱷᱚᱱ ᱮᱦᱚᱵ ᱠᱟᱛᱮᱫ ᱢᱟᱨᱟᱝ ᱢᱟᱨᱟᱝ ᱡᱤᱭᱟᱹᱞᱤ ᱱᱚᱣᱟ ᱵᱤᱨ ᱨᱮᱫᱚ ᱢᱮᱱᱟᱜ ᱠᱚᱣᱟ ᱟᱨ ᱜᱚᱝᱠᱮ ᱛᱟᱦᱞᱮ ᱟᱯᱮᱥᱮᱡ ᱱᱚᱝᱠᱟ ᱵᱤᱨ ᱠᱚᱨᱮ ᱡᱤᱭᱟᱹᱞᱤ ᱠᱩ ᱢᱮᱱᱟᱜ ᱠᱚᱣᱟ ᱥᱮ ᱵᱟᱝ
ᱦᱟᱸ ᱜᱚᱝᱠᱮ ᱵᱤᱨ ᱨᱮᱫᱚ ᱚᱝᱠᱟ ᱡᱤᱭᱟᱹᱞᱤ ᱢᱟ ᱱᱤᱦᱟᱹᱛᱤ ᱠᱚ ᱛᱟᱦᱮᱱ ᱜᱮᱭᱟ ᱛᱚ ᱟᱞᱮᱥᱮ ᱦᱚᱸ ᱚᱝᱠᱟ ᱵᱤᱨ ᱨᱮᱫᱚ ᱱᱩᱠᱩ ᱠᱩᱞᱟᱹᱭ, ᱨᱩᱸᱰᱟᱹ, ᱛᱩᱭᱩ ᱟᱵᱟᱨ ᱱᱟᱱᱟ ᱦᱩᱱᱟᱹᱨ ᱪᱮᱬᱮ ᱪᱩᱯᱨᱩᱫ ᱱᱩᱠᱩ ᱠᱚᱜᱮ ᱦᱟᱸᱜ ᱠᱚ ᱧᱮᱞᱚᱜ-ᱟ ᱟᱨ ᱡᱟᱦᱟᱸ ᱵᱚᱛᱚᱨᱟᱱ ᱡᱤᱭᱟᱹᱞᱤ ᱡᱟᱦᱟᱸᱭ ᱫᱚ ᱛᱟᱹᱨᱩᱵ ᱵᱟᱱᱟ ᱥᱮ ᱦᱟᱹᱛᱤ ᱦᱚᱸᱜ-ᱚ ᱱᱚᱠᱟᱱ ᱡᱤᱭᱟᱹᱞᱤ ᱫᱚ ᱦᱟᱸᱜ ᱟᱞᱮ ᱥᱮᱱᱟᱜ ᱵᱤᱨ ᱨᱮᱫᱚ ᱟᱨ ᱵᱟᱹᱱᱩᱜ
ᱟᱪᱪᱷᱟ ᱜᱚᱝᱠᱮ ᱟᱹᱰᱤ ᱱᱟᱯᱟᱭ ᱟᱨ ᱜᱚᱝᱠᱮ ᱛᱟᱦᱞᱮ ᱟᱞᱮ ᱥᱮᱡ ᱢᱟ ᱱᱚᱜ-ᱚᱭ ᱱᱮᱛᱟᱨ ᱢᱟ ᱱᱚᱝᱠᱟ ᱡᱟᱹᱯᱩᱫ ᱫᱤᱱ ᱠᱟᱱᱟ ᱦᱮᱸᱥᱮ ᱟᱫᱚ ᱱᱚᱣᱟ ᱡᱟᱹᱯᱩᱫ ᱫᱤᱱ ᱨᱮ ᱟᱞᱮ ᱥᱮᱱᱟᱜ ᱵᱤᱨ ᱨᱮᱫᱚ ᱱᱚᱝᱠᱟ ᱯᱩᱴᱠᱟᱹ ᱠᱩ ᱩᱫ ᱠᱩ ᱫᱚᱢᱮ ᱠᱚ ᱧᱟᱢᱚᱜ ᱠᱟᱱᱟ ᱦᱮᱸ ᱟᱫᱚ ᱱᱚ ᱱᱚᱣᱟ ᱯᱩᱴᱠᱟᱹ ᱫᱚ ᱱᱟᱦᱟᱜ ᱟᱹᱰᱤ ᱜᱮ ᱥᱤᱵᱤᱞ ᱠᱟᱱᱟ ᱟᱫᱚ ᱵᱤᱨ ᱠᱷᱚᱱ ᱱᱚᱝᱠᱟ ᱞᱮ ᱦᱟᱞᱟᱝ ᱟᱹᱜᱩ ᱵᱟᱲᱟᱭᱫᱟ ᱾ ᱟᱸᱻ ᱟᱨ ᱚᱱᱟ ᱥᱟᱶᱛᱮ ᱱᱟᱦᱟᱜ ᱱᱚᱣᱟ ᱩᱫ ᱩᱫ ᱦᱚᱸ ᱟᱹᱰᱤ ᱥᱤᱵᱤᱞ ᱜᱮ ᱵᱩ ᱡᱟᱹᱜ-ᱟ ᱩᱛᱩ ᱠᱟᱛᱮᱫ ᱜᱚᱝᱠᱮ ᱾ ᱟᱫᱚ ᱟᱯᱮ ᱥᱮᱱᱟᱜ ᱵᱤᱨ ᱨᱮᱫᱚ ᱜᱚᱝᱠᱮ ᱱᱚᱣᱟ ᱯᱩᱴᱠᱟᱹ ᱠᱚᱫᱚ ᱢᱮᱱᱟᱜ ᱟᱥᱮ ᱵᱟᱝ ᱜᱚᱝᱠᱮ?
ᱦᱮᱸ ᱜᱚᱝᱠᱮ ᱯᱩᱴᱠᱟᱹ ᱠᱚᱫᱚ ᱦᱟᱸᱜ ᱧᱟᱢ ᱫᱚ ᱧᱟᱢᱚᱜ ᱜᱮᱭᱟ, ᱛᱚ ᱱᱮᱥ ᱫᱚ ᱦᱟᱸᱜ ᱟᱞᱮᱥᱮᱫ ᱫᱚ ᱦᱟᱸᱜ- ᱵᱟᱝᱮ ᱥᱟᱶᱟᱭᱟᱞᱮ ᱠᱟᱱᱟ ᱛᱚ ᱟᱠᱟᱞ ᱞᱮᱠᱟᱜᱮ ᱵᱩᱡᱽ ᱠᱟᱢ ᱾ ᱡᱮ ᱪᱮᱫᱟᱜ ᱮᱱᱛᱮᱫ ᱟᱞᱮ ᱥᱮᱫ ᱫᱚ ᱱᱤᱛᱚᱜ ᱫᱚ ᱫᱟᱜ ᱦᱚᱸ ᱦᱟᱸᱜ ᱵᱟᱭ ᱫᱟᱜ ᱫᱟ ᱛᱚ ᱱᱮᱛᱟᱨ ᱫᱚ ᱫᱟᱜ ᱫᱤᱱ ᱟᱥᱟᱲ ᱢᱟᱥ ᱥᱮ ᱥᱟᱱ ᱵᱚᱞᱚᱭᱱᱟ ᱟᱨᱠᱤ ᱾ ᱛᱚ ᱫᱟᱜ ᱨᱮᱱᱟᱜ ᱫᱚᱨᱠᱟᱨ ᱛᱟᱦᱮᱸ ᱠᱟᱱᱟ ᱛᱚ ᱵᱟᱝ ᱮ ᱫᱟᱜ ᱮᱫ ᱛᱮ ᱟᱨᱠᱤ ᱚᱝᱠᱟ ᱩᱫ ᱠᱚ ᱥᱮ ᱡᱟᱦᱟᱸ ᱯᱩᱴᱠᱟᱹᱵᱤᱱ ᱞᱟᱹᱭ ᱠᱮᱜ-ᱟ ᱛᱚ ᱦᱟᱸᱜ ᱚᱝᱠᱟᱱᱟᱜ ᱫᱚ ᱦᱟᱸᱜ ᱵᱟᱝ ᱧᱟᱢᱚᱜ ᱠᱟᱱᱟ ᱟᱨᱠᱤ ᱾
ᱟᱪᱪᱷᱟ ᱜᱚᱝᱠᱮ ᱟᱹᱰᱤ ᱱᱟᱯᱟᱭ ᱾ ᱟᱫᱚ ᱟᱞᱮ ᱥᱮᱫ ᱦᱚᱸ ᱱᱚᱠᱟᱱ ᱱᱟᱦᱟᱜ ᱵᱤᱨ ᱨᱮᱢᱟ ᱟᱸ ᱦᱟᱹᱛᱤ ᱠᱩ ᱟᱨ ᱱᱚᱜ-ᱚᱝᱠᱟ ᱦᱟᱰᱜᱟᱨ ᱠᱚ ᱢᱮᱱᱟᱜ ᱠᱚᱣᱟ ᱟᱫᱚ ᱚᱱᱟᱛᱮ ᱱᱟᱦᱟᱜ ᱟᱛᱩ ᱨᱮᱱ ᱥᱟᱱᱟᱢ ᱦᱚᱲ ᱫᱚ ᱱᱟᱦᱟᱜ ᱵᱤᱨᱛᱮ ᱱᱚᱣᱟ ᱯᱩᱴᱠᱟᱹ ᱦᱟᱞᱟᱝ ᱫᱚ ᱪᱟᱞᱟᱜ ᱵᱟᱝᱠᱚ ᱥᱟᱦᱚᱥ ᱜᱮᱭᱟ ᱾ ᱟᱫᱚ ᱚᱱᱟ ᱛᱮ ᱱᱩᱝᱠᱩ ᱡᱟᱦᱟᱸᱭ ᱠᱩᱜᱤ ᱥᱟᱦᱚᱸᱥ ᱠᱟᱛᱮ ᱠᱚ ᱪᱟᱞᱟᱜ-ᱟ ᱱᱚᱣᱟ ᱯᱩᱴᱠᱟᱹ ᱠᱩ ᱦᱟᱞᱟᱝ ᱟᱹᱜᱩᱭᱟ, ᱟᱫᱚ ᱱᱩᱠᱩ ᱛᱤᱱᱟᱹᱜ ᱡᱚᱢ ᱠᱩ ᱡᱚᱢᱟᱠᱩ ᱾ ᱟᱨ ᱵᱟᱹᱠᱤ ᱫᱚᱠᱩ ᱟᱹᱠᱷᱨᱤᱧ ᱦᱚᱸᱠᱩ ᱟᱹᱠᱷᱨᱤᱧ ᱜᱮᱭᱟ ᱱᱚᱶᱟ ᱯᱩᱴᱠᱚᱹ ᱫᱚ ᱦᱮᱸ ᱾ ᱟᱨ ᱵᱟᱡᱟᱨ ᱨᱮ ᱱᱚᱠᱟ ᱚᱠᱚᱭ ᱠᱩ ᱵᱟᱝᱠᱩ ᱪᱟᱞᱟᱜ ᱫᱟᱲᱮᱜ ᱜᱮᱭᱟ ᱩᱱᱠᱩ ᱫᱚ ᱱᱚᱝᱠᱟ ᱵᱟᱡᱟᱨ ᱠᱚᱨᱮ ᱠᱷᱚᱱ ᱱᱚᱣᱟ ᱯᱩᱴᱠᱟᱹ ᱫᱚᱠᱚ ᱠᱤᱨᱤᱧ ᱟᱹᱜᱩᱭ ᱜᱮᱭᱟ ᱟᱨᱠᱚ ᱩᱛᱩᱭᱟ ᱾ ᱟ ᱜᱚᱝᱠᱮ ᱛᱟᱦᱟᱞᱮ ᱟᱯᱮ ᱥᱮᱪ ᱵᱟᱡᱟᱨ ᱠᱚᱨᱮ ᱦᱚᱸ ᱯᱩᱴᱠᱟᱹ ᱫᱚ ᱧᱟᱢ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱧᱟᱢ ᱫᱚ ᱦᱟᱸᱜ ᱧᱟᱢᱚᱜ ᱜᱮᱭᱟ ᱛᱚ ᱛᱤᱦᱤᱧ ᱜᱟᱯᱟᱣᱟᱜ ᱡᱟᱦᱟᱸ ᱵᱟᱡᱟᱨ ᱪᱟᱞᱟᱜ ᱠᱟᱱ ᱫᱚ ᱛᱚᱵᱮ ᱚᱝᱠᱟ ᱡᱟᱦᱟᱸ ᱞᱤᱧ ᱞᱟᱹᱭ ᱠᱮᱜ ᱫᱚ ᱡᱟᱦᱟᱸ ᱫᱟᱜ ᱠᱚ ᱥᱮᱨᱚᱠᱚᱢ ᱵᱟᱭ ᱫᱟᱜ ᱫᱟ ᱠᱷᱟᱹᱛᱤᱨ ᱛᱮ ᱚᱝᱠᱟ ᱯᱩᱴᱠᱟᱹ ᱠᱚᱦᱚᱸ ᱵᱟᱝ ᱚᱢᱚᱱ ᱠᱟᱱᱛᱮ ᱡᱮ ᱚᱸᱰᱮ ᱵᱤᱨ ᱠᱷᱚᱱᱟᱜ ᱯᱩᱴᱠᱟᱹ ᱟᱹᱜᱩ ᱠᱟᱛᱮᱫ ᱵᱟᱡᱟᱨ ᱨᱮᱠᱚ ᱟᱹᱠᱷᱨᱤᱧᱟ, ᱛᱚ ᱱᱚᱝᱠᱟ ᱦᱟᱸᱜ ᱵᱟᱝ ᱦᱩᱭᱩᱜ ᱠᱟᱱᱟ ᱟᱞᱮ ᱥᱮᱫ ᱫᱚ ᱚᱱᱟᱛᱮ ᱛᱮᱦᱤᱧ ᱜᱟᱯᱟ ᱵᱟᱡᱟᱨ ᱨᱮᱫᱚ ᱦᱟᱸᱜ ᱜᱚᱝᱠᱮ ᱯᱩᱴᱠᱟᱹ ᱠᱚᱫᱚ ᱵᱟᱝ ᱧᱟᱢᱚᱜ ᱠᱟᱱᱟ ᱟᱨᱠᱤ ᱾ ᱛᱚ ᱜᱚᱢᱠᱮ ᱟᱹᱵᱤᱱ ᱵᱤᱱ ᱞᱟᱹᱭ ᱠᱮᱫ ᱫᱚ ᱱᱩᱠᱩ ᱦᱟᱹᱛᱤ ᱫᱚ ᱟᱫᱚ ᱱᱩᱠᱩ ᱦᱟᱹᱛᱤ ᱠᱚ ᱟᱯᱮ ᱥᱮᱫ ᱠᱚ ᱦᱤᱡᱩᱜᱼᱟ ᱥᱮ ᱵᱟᱠᱚ ᱦᱤᱡᱩᱜᱼᱟ ᱛᱷᱚᱲᱟ
ᱦᱳᱭ ᱜᱚᱝᱠᱮ ᱱᱩᱠᱩ ᱦᱟᱹᱛᱤ ᱫᱚ ᱞᱟᱹᱭ ᱞᱮᱠᱷᱟᱱ ᱟᱞᱮ ᱫᱚ ᱱᱟᱦᱟᱜ ᱯᱮᱲᱟ ᱞᱮᱠᱟ ᱠᱟᱱ ᱛᱟᱞᱮᱭᱟ ᱠᱚ ᱦᱮᱸᱥᱮ ᱾ ᱟᱫᱚ ᱦᱮᱡ ᱫᱚ ᱠᱚ ᱦᱤᱡᱩᱜ ᱜᱮᱭᱟ ᱫᱤᱱ ᱵᱮᱲᱟ ᱦᱚᱸ ᱧᱤᱫᱟᱹ ᱵᱮᱲᱟ ᱦᱚᱸ ᱚᱲᱟᱜ ᱠᱚᱥᱮᱫ ᱫᱚᱠᱚ ᱦᱤᱡᱩᱜ ᱜᱮᱭᱟ ᱟᱨ ᱚᱱᱠᱟ ᱠᱟᱱᱴᱷᱟᱲ ᱠᱚ ᱠᱟᱭᱨᱟ ᱠᱚ ᱵᱤᱞᱤᱠᱚᱜ ᱛᱟᱞᱮᱠᱷᱟᱱ ᱠᱷᱟᱱ ᱚᱱᱟ ᱠᱚᱫᱚ ᱦᱟᱯᱮ ᱦᱟᱯᱮ ᱛᱮᱠᱚ ᱡᱚᱢ ᱤᱫᱤᱭ ᱛᱟᱞᱮ ᱜᱮᱭᱟ, ᱟᱫᱚ ᱚᱠᱟ ᱥᱚᱢᱚᱭ ᱫᱚ ᱟᱛᱳ ᱠᱚᱲᱟᱠᱚ ᱟᱛᱮ ᱱᱩᱠᱩ ᱫᱚᱞᱮ ᱞᱟᱜᱟ ᱦᱚᱞᱮ ᱞᱟᱜᱟ ᱠᱚᱜᱮᱭᱟ ᱾
ᱱᱚᱝᱠᱟ ᱚᱲᱟᱜ ᱠᱚᱦᱚᱸ ᱠᱚ ᱩᱭᱩᱝ ᱵᱟᱲᱟᱭ ᱛᱟᱞᱮ ᱜᱮᱭᱟ ᱨᱮᱸᱜᱮᱡ ᱡᱟᱞᱟ ᱛᱮᱠᱚ ᱦᱤᱡᱩᱜ ᱜᱮᱭᱟ ᱾ ᱟᱨ ᱜᱚᱝᱠᱮ ᱚᱱᱠᱟ ᱦᱟᱹᱛᱤ ᱠᱚ ᱩᱱᱟᱹ ᱵᱚᱛᱚᱨᱟᱱ ᱨᱮᱦᱚᱸ ᱠᱚ ᱟᱫᱚ ᱟᱞᱮ ᱫᱚ ᱱᱟᱦᱟᱜ ᱧᱮᱞ ᱧᱮᱞ ᱛᱮᱞᱮ ᱦᱮᱣᱟᱭ ᱱᱟᱛᱚ ᱾ ᱚᱱᱟᱛᱮ ᱩᱱᱟᱹᱜ ᱵᱚᱛᱚᱨ ᱫᱚ ᱱᱟᱦᱟᱜ ᱵᱟᱝᱞᱮ ᱟᱹᱭᱠᱟᱹᱣ ᱫᱟ ᱾ ᱜᱚᱝᱠᱮ ᱛᱟᱦᱚᱞᱮ ᱟᱯᱮ ᱥᱮᱫ ᱫᱚ ᱱᱩᱠᱩ ᱦᱟᱹᱛᱤ ᱦᱟᱹᱛᱤ ᱫᱚ
ᱦᱮᱸ ᱜᱚᱝᱠᱮ ᱟᱞᱮ ᱥᱮᱫ ᱫᱚ ᱦᱟᱸᱜ ᱦᱟᱹᱛᱤ ᱫᱚ ᱦᱟᱸᱜ ᱵᱟᱝ ᱠᱚ ᱧᱮᱞ ᱛᱤᱭᱚᱜᱚᱜ ᱜᱮᱭᱟ ᱢᱮᱱᱫᱚ ᱟᱞᱮ ᱥᱮᱫ ᱡᱟᱦᱟᱸ ᱵᱤᱨ ᱢᱮᱱᱟᱜ ᱟᱠᱟᱫᱟ ᱛᱚ ᱦᱟᱹᱛᱤ ᱫᱚ ᱟᱞᱮᱭᱟᱜ ᱵᱤᱨ ᱨᱮᱫᱚ ᱟᱨᱠᱤ ᱵᱟᱹᱱᱩᱜ ᱠᱚᱣᱟ ᱛᱚ ᱯᱟᱥᱮᱡ ᱟᱹᱞᱤᱧ ᱫᱚ ᱵᱟᱝ ᱞᱤᱧ ᱫᱤᱥᱟᱹᱭ ᱥᱮ ᱟᱹᱞᱤᱧ ᱵᱟᱝᱞᱤᱧ ᱛᱟᱦᱮᱸᱠᱟᱱ ᱩᱱᱫᱚ ᱯᱟᱥᱮᱡ ᱦᱟᱹᱛᱤ ᱠᱚ ᱛᱟᱦᱮᱸᱠᱟᱱ ᱜᱮ ᱛᱚ ᱱᱚᱜᱼᱚ ᱱᱤᱭᱟᱹ ᱦᱟᱸᱜ ᱵᱟᱲᱟᱭ ᱵᱟᱹᱱᱩᱜᱼᱟ ᱛᱚ ᱱᱤᱛᱚᱜ ᱟᱹᱞᱤᱧ ᱫᱚ ᱦᱟᱸᱜ ᱵᱟᱝ ᱞᱤᱧ ᱧᱮᱞ ᱛᱤᱭᱳᱜ ᱟᱠᱟᱫ ᱠᱚᱣᱟ ᱡᱮ ᱦᱟᱹᱛᱤ ᱥᱮ ᱡᱟᱦᱟᱸᱭ ᱦᱚᱸ ᱵᱟᱝ ᱠᱚ ᱧᱮᱞ ᱟᱠᱟᱫ ᱠᱚᱣᱟ ᱡᱮ ᱟᱵᱚ ᱵᱤᱨ ᱨᱮ ᱦᱟᱹᱛᱤ ᱠᱚ ᱦᱮᱡ ᱟᱠᱟᱱᱟ ᱱᱚᱝᱠᱟ ᱦᱟᱸᱜ ᱜᱚᱢᱠᱮ ᱵᱟᱝ ᱟᱸᱡᱚᱢ ᱠᱟᱱᱟ ᱛᱚᱵᱮ ᱜᱚᱝᱠᱮ ᱱᱚᱜᱼᱚᱭ ᱡᱮ ᱟᱯᱮᱥᱮᱫ ᱦᱟᱹᱛᱤ ᱢᱮᱱᱟᱜ ᱠᱚᱵᱮᱱ ᱞᱟᱹᱭ ᱠᱮᱫ ᱛᱚ ᱟᱛᱳ ᱫᱤᱥᱚᱢ ᱠᱚᱠᱚ ᱦᱤᱡᱩᱜ ᱜᱮᱭᱟ ᱛᱚ ᱡᱟᱦᱟᱱᱟᱜ ᱠᱷᱚᱛᱤᱭ ᱛᱟᱯᱮᱭᱟᱠᱚ ᱥᱮ ᱵᱟᱠᱚ ᱠᱷᱚᱛᱤᱭ ᱛᱟᱯᱮᱭᱟ?
ᱦᱳᱭ ᱜᱚᱢᱠᱮ ᱠᱷᱚᱛᱤ ᱫᱚ ᱞᱟᱹᱭ ᱞᱮᱠᱷᱟᱱ ᱦᱟᱸᱜ ᱱᱚᱜᱼᱚ ᱱᱚᱝᱠᱟ ᱦᱩᱲᱩ ᱱᱮᱛᱟᱨ ᱢᱟ ᱨᱚᱦᱚᱭ ᱥᱤᱡᱤᱱ ᱠᱟᱱᱟ ᱟᱨ ᱱᱚᱝᱠᱟ ᱦᱩᱲᱩ ᱠᱚ ᱜᱮᱞᱮ ᱵᱤᱞᱤ ᱞᱮᱱᱠᱷᱟᱱ ᱱᱟᱦᱟᱜ ᱟᱫᱚ ᱱᱩᱠᱩ ᱦᱟᱹᱛᱤ ᱫᱚ ᱩᱱ ᱚᱠᱛᱚ ᱜᱮ ᱱᱟᱦᱟᱜ ᱠᱚ ᱦᱚᱼᱼ ᱦᱚᱯᱚᱱ ᱵᱟᱲᱟ ᱟᱨ ᱱᱚᱜᱼᱚ ᱱᱚᱝᱠᱟ ᱦᱩᱲᱩ ᱜᱚᱰᱟ ᱥᱤᱫᱷᱟᱹᱛᱮ ᱡᱩᱫᱤ ᱠᱚ ᱛᱟᱲᱟᱢ ᱤᱫᱤᱭᱟ ᱟᱫᱚ ᱦᱩᱲᱩ ᱠᱚᱦᱚᱸ ᱚᱨ ᱛᱩᱫ ᱤᱫᱤ ᱜᱮᱭᱟ ᱠᱚ ᱫᱮᱭᱟ ᱠᱚᱨᱮ ᱠᱚ ᱪᱟᱯᱟᱫ ᱡᱚᱱᱟᱜ ᱜᱮᱭᱟ ᱟᱨ ᱦᱟᱹᱛᱤ ᱠᱚ ᱦᱚᱯᱚᱱ ᱞᱮᱱᱠᱷᱟᱱ ᱱᱚᱣᱟ ᱦᱩᱲᱩ ᱫᱟᱨᱮ ᱦᱚᱸ ᱚᱨ ᱛᱩᱫ ᱠᱟᱛᱮ ᱱᱟᱦᱟᱜ ᱱᱚᱝᱠᱟ ᱜᱚᱫᱤ ᱞᱮᱠᱟ ᱠᱚ ᱵᱮᱱᱟᱣ ᱠᱟᱫ ᱛᱮ ᱟᱫᱚ ᱚᱸᱰᱮ ᱠᱚ ᱦᱚᱯᱚᱱ ᱠᱚᱠᱚ ᱵᱚᱨᱚᱢ ᱚᱪᱚ ᱠᱟᱠᱚᱣᱟ ᱦᱩᱲᱩ ᱜᱚᱰᱟ ᱛᱟᱞᱟ ᱠᱚᱨᱮ ᱦᱚᱸ ᱟᱫᱚ ᱱᱚᱜᱼᱚ ᱱᱚᱝᱠᱟ ᱠᱚ ᱠᱷᱚᱛᱤ ᱫᱚ ᱠᱚ ᱠᱷᱚᱛᱤ ᱛᱟᱞᱮ ᱜᱮᱭᱟ ᱥᱟᱶᱛᱮ ᱟᱹᱞᱩ ᱠᱚᱦᱚᱸ ᱞᱮ ᱨᱚᱦᱚᱭ ᱜᱮᱭᱟ ᱟᱨ ᱵᱮᱸᱜᱟᱲ ᱠᱚ ᱠᱚᱯᱤ ᱠᱚ ᱱᱚᱜᱼᱚ ᱱᱚᱣᱟ ᱠᱚ ᱨᱚᱦᱚᱭ ᱠᱟᱛᱮᱜ ᱱᱩᱠᱩ ᱦᱟᱹᱛᱤ ᱦᱚᱸᱠᱚ ᱡᱚᱢ ᱤᱫᱤᱭ ᱜᱮᱭᱟ ᱥᱮ ᱦᱟᱹᱛᱤ ᱫᱚ ᱱᱟᱦᱟᱜ ᱫᱚᱞ ᱠᱟᱛᱮᱜ ᱠᱚ ᱛᱟᱦᱮᱱᱟ ᱛᱚ ᱟᱫᱚ ᱢᱤᱫᱴᱟᱝ ᱠᱩᱯᱤ ᱜᱚᱰᱟ ᱡᱩᱫᱤ ᱠᱚ ᱛᱟᱲᱟᱢ ᱤᱫᱤ ᱤᱫᱤᱭᱟ ᱚᱱᱟ ᱫᱚ ᱟᱹᱰᱤ ᱟᱭᱢᱟ ᱜᱮ ᱱᱚᱥᱴᱚᱜᱼᱟ ᱚᱱᱟ ᱞᱮᱵᱮᱫ ᱯᱚᱥᱟᱜ ᱤᱫᱤᱭᱟᱠᱚ ᱟᱫᱚ ᱠᱟᱛᱷᱟ ᱨᱮ ᱢᱮᱱᱟᱜ ᱛᱟᱢᱟ ᱚᱱᱟ ᱦᱩᱲᱩ ᱜᱮ ᱦᱟᱹᱨ ᱥᱟᱢᱴᱟᱣ ᱞᱮᱠᱷᱟᱱ ᱮᱢ ᱥᱮ ᱦᱟᱞᱟᱝ ᱥᱟᱢᱴᱟᱣ ᱞᱮᱠᱷᱟᱱ ᱮᱢ ᱡᱟᱦᱟᱸ ᱛᱤᱱᱟᱹᱜ ᱮᱢ ᱧᱮᱞ ᱞᱮᱫᱟ ᱚᱱᱟ ᱠᱷᱚᱱ ᱫᱚ ᱵᱟᱝᱢᱟ ᱵᱟᱹᱲᱛᱤ ᱜᱮ ᱦᱩᱭᱩᱜᱼᱟ ᱜᱚᱝᱠᱮ ᱱᱚᱜᱼᱚᱭᱴ ᱱᱚᱝᱠᱟ ᱜᱚᱝᱠᱮ ᱦᱩᱭᱩᱜ ᱜᱮᱭᱟ
ᱟᱪᱪᱷᱟ ᱟᱹᱰᱤ ᱱᱟᱯᱟᱭ ᱵᱮᱱ ᱞᱟᱹᱭ ᱠᱮᱜᱼᱟ ᱡᱮ ᱱᱚᱣᱟ ᱫᱚ ᱟᱹᱞᱤᱧ ᱞᱤᱧ ᱢᱮᱱᱟ ᱟᱵᱚ ᱟᱵᱚ ᱠᱷᱟᱹᱛᱤᱨ ᱛᱮᱜᱮ ᱡᱟᱹᱱᱤᱡ ᱦᱟᱹᱛᱤ ᱫᱚ ᱟᱹᱛᱩ ᱥᱮᱫ ᱠᱚ ᱦᱤᱡᱩᱜᱼᱟ ᱪᱮᱫᱟᱜ ᱮᱱᱛᱮᱫ ᱟᱵᱚ ᱫᱚ ᱵᱤᱨ ᱨᱮᱱᱟᱜ ᱫᱟᱨᱮ ᱠᱚ ᱞᱟᱹᱠᱛᱤ ᱠᱷᱚᱱᱟᱜ ᱵᱟᱹᱲᱛᱤ ᱵᱚᱱ ᱢᱟᱜ ᱮᱫ ᱠᱷᱟᱹᱛᱤᱨ ᱛᱮ ᱵᱤᱨ ᱨᱮᱱᱟᱜ ᱫᱟᱨᱮ ᱠᱚ ᱟᱨᱠᱤ ᱠᱚᱢᱚᱜ ᱠᱟᱱᱟ ᱥᱮ ᱵᱤᱨ ᱵᱟᱹᱭ ᱵᱟᱹᱭᱛᱮ ᱩᱡᱟᱹᱲᱚᱜ ᱥᱮ ᱪᱟᱞᱟᱜ ᱠᱟᱱᱟ ᱛᱮ ᱟᱵᱚ ᱵᱚᱱ ᱪᱮᱥᱴᱟᱭᱟ ᱡᱮ ᱢᱤᱫᱴᱟᱝ ᱫᱟᱨᱮ ᱵᱚᱱ ᱢᱟᱜ ᱞᱮᱠᱷᱟᱱ ᱯᱮᱭᱟ ᱫᱟᱨᱮ ᱵᱚᱱ ᱨᱚᱦᱚᱭ ᱢᱟ ᱛᱚᱵᱮ ᱮᱱᱠᱷᱟᱱ ᱦᱟᱹᱛᱤ ᱠᱚ ᱥᱮ ᱟᱵᱟᱨ ᱩᱱᱠᱩ ᱵᱚᱛᱚᱨᱟᱱ ᱡᱤᱭᱟᱹᱞᱤ ᱠᱚᱣᱟᱜ ᱛᱟᱦᱮᱱ ᱴᱷᱟᱶ ᱟᱨᱠᱤ ᱱᱟᱯᱟᱭ ᱛᱟᱦᱮᱱᱟ ᱟᱨ ᱵᱟᱝᱠᱷᱟᱱ ᱫᱚ ᱱᱩᱠᱩ ᱡᱤᱭᱟᱹᱞᱤ ᱠᱚ ᱟᱵᱚ ᱟᱹᱛᱩ ᱥᱮᱫ ᱠᱚ ᱦᱤᱡᱩᱜᱼᱟ ᱟᱨ ᱟᱵᱚᱣᱟᱜ ᱜᱤ ᱠᱚ ᱠᱷᱚᱛᱤᱭ ᱛᱟᱵᱚᱣᱟ ᱟᱨᱠᱤ
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱠᱟᱱᱟ ᱱᱚᱣᱟ ᱫᱚ ᱱᱟᱦᱟᱜ ᱾ ᱡᱟᱸᱦᱟ ᱞᱮᱠᱟ ᱟᱭᱢᱟ ᱦᱚᱲᱜᱮ ᱱᱟᱦᱟᱜ ᱧᱮᱞᱚᱜ ᱠᱟᱱᱟ ᱱᱚᱜᱚᱭ ᱱᱚᱝᱠᱟ ᱵᱤᱨ ᱥᱚᱢᱯᱚᱫ ᱥᱮ ᱵᱤᱨ ᱨᱮᱱᱟᱜ ᱥᱟᱱᱟᱢ ᱡᱤᱱᱤᱥ ᱠᱚ ᱟᱠᱚᱨᱦᱟᱜ ᱠᱤᱪᱷᱩ ᱴᱟᱠᱟ ᱯᱚᱭᱥᱟ ᱟᱨᱡᱟᱣ ᱞᱟᱹᱜᱤᱫ ᱛᱮ ᱦᱳᱭᱛᱳ ᱵᱤᱨ ᱨᱮᱱᱟᱜ ᱡᱤᱱᱤᱥ ᱦᱳᱭᱛᱚ ᱠᱚ ᱠᱷᱚᱛᱤᱭᱮᱫᱟ ᱟᱫᱚ ᱱᱟᱭᱟ ᱫᱚ ᱟᱹᱰᱤ ᱦᱚᱲᱟᱜ ᱢᱚᱱᱮ ᱨᱮᱜᱮ ᱵᱤᱨ ᱫᱚ ᱥᱩᱫᱷᱩ ᱜᱮ ᱵᱤᱨ ᱥᱩᱢᱩᱝ ᱠᱟᱱᱟ ᱛᱚᱵᱮ ᱱᱚᱝᱠᱟ ᱜᱩᱱᱟᱹᱱ ᱞᱮᱱᱠᱷᱟᱱ ᱫᱚ ᱵᱟᱝ ᱦᱩᱭᱩᱜᱼᱟ ᱡᱟᱦᱟᱸ ᱫᱚ ᱧᱮᱞᱚᱜᱼᱟ ᱵᱤᱨ ᱫᱚ ᱵᱤᱨ ᱮᱠᱞᱟ ᱫᱚ ᱵᱟᱝ ᱠᱟᱱᱟ ᱱᱚᱣᱟ ᱵᱤᱨ ᱨᱮᱫᱚ ᱟᱭᱢᱟ ᱞᱮᱠᱟᱱ ᱡᱤᱭᱟᱹᱞᱤ ᱠᱚ ᱛᱟᱸᱦᱮᱱ ᱜᱮᱭᱟ ᱱᱩᱠᱩᱣᱟᱜ ᱱᱚᱶᱟ ᱵᱤᱨ ᱠᱤ ᱠᱟᱱ ᱛᱟᱠᱚᱣᱟ ᱱᱩᱠᱩᱣᱟᱜ ᱚᱲᱟᱜ ᱫᱩᱣᱟᱹᱨ ᱟᱫᱚ ᱱᱚᱣᱟ ᱚᱲᱟᱜ ᱫᱩᱣᱟᱹᱨ ᱡᱚᱫᱤ ᱟᱵᱚ ᱵᱚᱱ ᱨᱟᱹᱯᱩᱫ ᱛᱟᱠᱚᱣᱟ ᱛᱟᱦᱚᱞᱮ ᱩᱱᱠᱩ ᱫᱚ ᱟ ᱚᱱᱟ ᱠᱚᱨᱮ ᱠᱷᱚᱱ ᱡᱚᱢᱟᱜ ᱦᱚᱸ ᱵᱟᱝᱠᱚ ᱧᱟᱢ ᱫᱟᱲᱮᱭᱟᱜᱼᱟ ᱟᱫᱚ ᱚᱱᱟ ᱠᱷᱟᱹᱛᱤᱨ ᱛᱮ ᱱᱩᱠᱩ ᱦᱟᱹᱛᱤ ᱫᱚ ᱥᱟᱹᱨᱤᱜᱮ ᱟᱹᱛᱳ ᱫᱤᱥᱚᱢ ᱥᱮᱫ ᱛᱮᱠᱚ ᱦᱤᱡᱩᱜᱚᱜ ᱠᱟᱱᱟ ᱟᱨ ᱥᱟᱶᱛᱮ ᱱᱚᱜᱼᱚ ᱱᱚᱝᱠᱟ ᱦᱚᱲ ᱠᱚᱦᱚᱸ ᱚᱱᱛᱮ ᱠᱚ ᱪᱟᱞᱟᱜ ᱠᱟᱱ ᱠᱷᱟᱱ ᱠᱚ ᱞᱟᱜᱟᱭᱮᱫ ᱠᱚᱣᱟ ᱟᱫᱚ ᱱᱩᱠᱩ ᱦᱚᱲ ᱪᱮᱛᱟᱱ ᱨᱮᱦᱚᱸ ᱦᱚᱭᱛᱳ ᱨᱟᱹᱜᱤ ᱥᱤᱨᱡᱟᱹᱣ ᱟᱠᱚ ᱠᱟᱱᱟ ᱚᱱᱟ ᱠᱷᱟᱹᱛᱤᱨ ᱦᱚᱲ ᱪᱮᱛᱟᱱ ᱨᱮᱦᱚᱸ ᱱᱩ ᱠᱚ ᱦᱟᱹᱛᱤ ᱢᱟ ᱵᱟᱹᱲᱤᱡ ᱠᱚ ᱠᱟᱹᱢᱤᱭᱮᱫᱟ ᱦᱮᱸ ᱥᱮ ᱪᱮᱫ ᱜᱚᱝᱠᱮ
ᱦᱮᱸ ᱜᱚᱝᱠᱮ ᱟᱹᱰᱤ ᱱᱟᱯᱟᱭ ᱠᱟᱛᱷᱟ ᱵᱮᱱ ᱞᱟᱹᱭ ᱠᱟᱜ ᱼᱟ ᱪᱮᱫᱟᱜ ᱮᱱᱛᱮᱫ ᱩᱱᱠᱩᱣᱟᱜ ᱰᱮᱨᱟ ᱥᱮ ᱚᱲᱟᱜ ᱵᱚᱱ ᱵᱟᱹᱲᱤᱡ ᱠᱷᱟᱱ ᱫᱚ ᱱᱤᱦᱟᱹᱛᱤᱜᱮ ᱩᱱᱠᱩ ᱫᱚ ᱠᱚ ᱩᱰᱩᱠᱚᱜ ᱜᱮᱭᱟ ᱟᱨᱠᱤ ᱪᱮᱫᱟᱜ ᱮᱱᱛᱮ ᱟᱵᱚ ᱚᱲᱟᱜ ᱦᱚᱸᱠᱚ ᱵᱟᱹᱲᱤᱡ ᱞᱮᱠᱷᱟᱡ ᱟᱵᱚ ᱫᱚ ᱡᱟᱦᱟᱸ ᱥᱮᱫ ᱟᱥᱨᱟᱭ ᱵᱚᱱ ᱧᱟᱢᱟ ᱚᱱᱛᱮ ᱜᱮᱵᱚᱱ ᱪᱟᱞᱟᱜᱼᱟ
ᱦᱳᱭ ᱜᱚᱝᱠᱮ ᱮᱠᱟᱞ ᱟᱹᱰᱤ ᱥᱟᱹᱨᱤ ᱠᱟᱛᱷᱟ ᱟᱨ ᱱᱤᱛᱚᱜ ᱱᱟᱦᱟᱜ ᱧᱮᱞᱚᱜ ᱠᱟᱱᱟ ᱱᱚᱝᱠᱟ ᱱᱚᱝᱠᱟᱱ ᱵᱤᱨ ᱫᱤᱥᱚᱢ ᱠᱚᱨᱮ ᱱᱟᱜ ᱮᱸ ᱢᱟᱨᱟᱝ ᱢᱟᱨᱟᱝ ᱯᱷᱮᱠ ᱴᱨᱤ ᱵᱮᱱᱟᱣ ᱞᱟᱹᱜᱤᱫ ᱛᱮ ᱱᱟᱦᱟᱸᱜ ᱫᱟᱨᱮ ᱱᱟᱹᱲᱤ ᱠᱚ ᱢᱟᱜ ᱫᱟ ᱟᱨᱦᱚᱸ ᱧᱮᱞᱚᱜ ᱠᱟᱱᱟ ᱱᱟᱦᱟᱸᱜ ᱜᱚᱝᱠᱮ ᱱᱚᱜᱼᱚ ᱱᱚᱣᱟ ᱚᱠᱟ ᱞᱮᱠᱟᱱ ᱪᱚ ᱦᱟᱸᱜ ᱦᱚᱲ ᱠᱚ ᱢᱮᱱᱟᱜ ᱠᱚᱣᱟ ᱦᱮᱸᱥᱮ ᱱᱚᱝᱠᱟ ᱥᱤᱛᱩᱝ ᱫᱤᱱ ᱱᱟᱦᱟᱸᱜ ᱵᱤᱨ ᱠᱚᱨᱮᱱᱟᱜ ᱥᱟᱠᱟᱢ ᱠᱚ ᱧᱩᱨᱩ ᱵᱟᱲᱟ ᱠᱚᱜᱼᱟ ᱟᱫᱚ ᱚᱱᱟ ᱥᱟᱠᱟᱢ ᱱᱟᱦᱟᱸᱜ ᱨᱚᱦᱚᱲ ᱠᱚᱜᱼᱟ ᱟᱫᱚ ᱚᱠᱚᱭ ᱞᱮᱠᱟᱱ ᱦᱚᱲ ᱪᱚ ᱚᱱᱟ ᱵᱤᱨ ᱨᱮ ᱪᱟᱞᱟᱣ ᱠᱟᱛᱮᱫ ᱥᱮᱸᱜᱮᱞ ᱠᱚ ᱫᱷᱚᱨᱟᱣ ᱦᱚᱴᱚᱟᱜᱼᱟ ᱟᱫᱚ ᱮᱠᱟᱞᱛᱤᱧ ᱞᱟᱹᱭ ᱮᱫᱟ ᱱᱚᱣᱟ ᱫᱚ ᱵᱟᱝ ᱴᱷᱤᱠ ᱠᱟᱱᱟ ᱡᱟᱦᱟᱸᱦᱮᱠᱟ ᱚᱱᱟ ᱵᱤᱨ ᱨᱮ ᱟᱭᱢᱟ ᱞᱮᱠᱟᱱ ᱡᱤᱭᱟᱹᱞᱤ ᱠᱚ ᱛᱟᱦᱮᱱ ᱜᱮᱭᱟ ᱱᱩᱠᱩ ᱫᱚ ᱵᱟᱝᱠᱚ ᱫᱟᱹᱲ ᱫᱟᱲᱮᱭᱟᱜᱼᱟ ᱥᱮ ᱚᱸᱟ ᱚᱠᱟ ᱥᱮᱫ ᱩᱱᱟᱹᱜ ᱞᱚᱜᱚᱱ ᱫᱚ ᱠᱚ ᱫᱟᱹᱲᱟ ᱥᱮᱸᱜᱮᱞ ᱫᱚ ᱜᱚᱴᱟ ᱵᱮᱲᱦᱟᱭ ᱜᱮ ᱫᱷᱚᱨᱟᱣ ᱜᱚᱫᱚᱜᱼᱟ ᱦᱮᱸᱥᱮ ᱟᱫᱚ ᱱᱚᱣᱟ ᱠᱚ ᱚᱠᱚᱭ ᱠᱚ ᱵᱟᱝ ᱠᱚ ᱪᱤᱱᱛᱟᱹᱜ ᱠᱟᱱᱟ ᱪᱤᱠᱟᱹᱛᱤᱧ ᱞᱟᱹᱭ ᱜᱮᱭᱟᱱ ᱦᱟᱸᱜ ᱟᱫᱚ ᱱᱚᱣᱟ ᱫᱚ ᱥᱟᱺᱨᱤᱜᱮ ᱟᱹᱰᱤ ᱵᱟᱹᱲᱤᱡ ᱜᱮ ᱧᱮᱞᱚᱜ ᱠᱟᱱᱟ ᱦᱮᱸ ᱥᱮ ᱪᱮᱫ ᱜᱚᱝᱠᱮ
ᱦᱮᱸ ᱜᱚᱝᱠᱮ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱜᱼᱟ ᱡᱮ ᱱᱚᱜᱼᱚᱭ ᱫᱟᱨᱮ ᱠᱷᱚᱱᱟᱜ ᱥᱟᱠᱟᱢ ᱧᱩᱨᱩ ᱠᱟᱛᱮᱫ ᱨᱚᱦᱚᱲᱚᱜᱼᱟ ᱟᱨ ᱱᱚᱣᱟ ᱠᱚᱭ ᱵᱤᱸᱰᱤᱭᱟ ᱛᱚ ᱱᱚᱣᱟ ᱵᱤᱸᱰᱤ ᱫᱚ ᱟᱹᱞᱤᱧᱟᱜ ᱢᱮᱱ ᱞᱮᱠᱟ ᱛᱮᱫᱚ ᱵᱟᱝ ᱵᱮᱥᱟ ᱟᱨᱠᱤ ᱡᱩᱫᱤ ᱱᱤᱭᱟᱹ ᱵᱚᱱ ᱜᱩᱸᱰᱤᱭᱟ ᱛᱚ ᱵᱤᱨ ᱨᱮᱱ ᱱᱟᱱᱟ ᱦᱩᱱᱟᱹᱨ ᱡᱤᱭᱟᱹᱞᱤ ᱠᱚ ᱛᱟᱦᱮᱱᱟ ᱛᱚ ᱱᱩᱠᱩ ᱠᱚ ᱜᱩᱡᱩᱜᱼᱟ ᱥᱮ ᱱᱩᱠᱩᱣᱟᱜ ᱡᱤᱵᱽ ᱵᱳᱭ ᱪᱤᱛᱨᱚ ᱟᱨᱠᱤ ᱱᱟᱥᱟᱣ ᱫᱟᱲᱮᱭᱟᱜᱼᱟ ᱥᱮ ᱱᱚᱥᱴᱚᱜ ᱛᱟᱠᱚᱣᱟ
ᱮᱠᱟᱞ ᱟᱹᱰᱤᱥ ᱛᱟᱹᱨᱤ ᱠᱟᱛᱷᱟ ᱱᱟᱦᱟᱜ ᱵᱤᱱ ᱞᱟᱹᱭ ᱟᱠᱟᱫᱟ ᱱᱚᱝᱠᱟ ᱢᱤᱫ ᱫᱤᱱ ᱦᱤᱞᱳᱜ ᱡᱤᱭᱟᱹᱞᱤ ᱠᱚ ᱠᱚ ᱟᱫ ᱞᱮᱱ ᱠᱷᱟᱱ ᱟᱵᱚ ᱦᱚᱸ ᱱᱟᱦᱟᱜ ᱱᱚᱣᱟ ᱫᱷᱟᱹᱨᱛᱤ ᱠᱷᱚᱱ ᱢᱤᱫ ᱫᱤᱱ ᱫᱚ ᱟᱫᱚᱜ ᱦᱩᱭᱩᱜ ᱛᱟᱵᱚᱱᱟ ᱦᱮᱸᱥᱮ ᱟᱫᱚ ᱜᱚᱝᱠᱮ ᱞᱟᱹᱭ ᱫᱟᱹᱧ ᱚᱠᱛᱚ ᱠᱚᱦᱟᱸᱜ ᱟᱭᱢᱟ ᱜᱮ ᱦᱩᱭ ᱟᱠᱟᱱ ᱛᱟᱞᱟᱝᱟ ᱦᱳᱭ
ᱦᱳᱭ ᱜᱚᱝᱠᱮ ᱟᱵᱤᱱ ᱥᱟᱶᱛᱮ ᱜᱟᱞᱚᱪ ᱠᱟᱛᱮ ᱟᱹᱰᱤ ᱱᱟᱯ ᱵᱟᱹᱞᱤᱧ ᱵᱩᱡᱷᱟᱹᱣ ᱠᱮᱼᱟ ᱫᱚᱦᱚᱭ ᱮᱫᱟᱞᱤᱧ ᱜᱚᱝᱠᱮ ᱛᱚ
ᱦᱳᱭ